ᱦᱳᱭ ᱨᱚᱲ ᱠᱚ ᱟᱸᱡᱚᱢᱚᱜ ᱠᱟᱱ ᱜᱮᱭᱟ?
ᱦᱮᱸ ᱟᱸᱡᱚᱢ ᱧᱟᱢᱚᱜ ᱠᱟᱱ ᱜᱮᱭᱟ ᱾
ᱟᱪᱪᱷᱟ᱾
ᱟᱫᱚ ᱚᱱᱮ ᱡᱮ ᱞᱟᱹᱭ ᱠᱮᱫ ᱯᱷᱳᱱ ᱯᱷᱳᱱ ᱮᱢ ᱫᱚ ᱟᱵᱚ ᱠᱤᱪᱷᱩ ᱜᱟᱨᱡᱮᱱ ᱠᱚᱜᱮ ᱥᱚᱪᱮᱛᱚᱱᱚᱛᱟ ᱫᱚᱦᱚᱭ ᱦᱩᱭᱩᱜ ᱛᱟᱵᱚᱱᱟ ᱾ ᱪᱮᱫ ᱞᱮᱠᱟ ᱡᱮ ᱚᱠᱟ ᱵᱚᱭᱮᱥ ᱨᱮ ᱚᱠᱚᱭᱴᱟᱜ ᱜᱤᱫᱽᱨᱟᱹ ᱯᱷᱳᱱ ᱮᱢᱟᱭ ᱦᱩᱭᱩᱜ-ᱟ ᱾ ᱚᱠᱟ ᱵᱚᱭᱮᱥ ᱨᱮ ᱛᱤᱨᱮ ᱵᱮᱵᱚᱦᱟᱨ ᱦᱚᱪᱚᱟᱭ ᱦᱩᱭᱩᱜ-ᱟ ᱯᱷᱳᱱ᱾ ᱚᱠᱟ ᱚᱠᱛᱚ ᱮᱢᱟᱭ ᱦᱩᱭᱩᱜ-ᱟ᱾ ᱚᱱᱟ ᱠᱚ ᱟᱵᱚ ᱵᱩᱡ ᱞᱟᱜᱟᱣ ᱵᱚᱱᱟ ᱾
ᱦᱳᱭ ᱟᱹᱰᱤ ᱢᱟᱱᱮ ᱟᱥᱚᱞ ᱠᱟᱛᱷᱟ ᱦᱩᱭᱩᱜ ᱠᱟᱱᱟ ᱱᱤᱝᱠᱟᱹ ᱡᱮ ᱜᱟᱨᱡᱮᱱᱟᱜ ᱱᱚᱣᱟ ᱠᱚ ᱡᱟᱭᱜᱟᱮ ᱟᱹᱰᱤ ᱡᱳᱨ ᱢᱤᱫᱴᱟᱝ ᱵᱷᱩᱢᱤᱠᱟ ᱢᱤᱫᱴᱟᱝ ᱫᱚᱦᱚ ᱞᱟᱹᱠᱛᱤ ᱵᱟᱠᱷᱟᱱ ᱫᱚ ᱢᱚᱴᱮ ᱵᱟᱭ ᱜᱟᱱᱚᱜ-ᱟ, ᱟᱵᱚ ᱫᱚ ᱯᱳᱭᱞᱳ ᱯᱳᱭᱞᱳ ᱠᱷᱚᱱ ᱢᱤᱫᱴᱟᱝ ᱟᱢ ᱱᱚᱝᱠᱟᱭᱢ ᱧᱮᱞ ᱵᱟᱲᱟ ᱟᱠᱟᱜ ᱜᱮᱭᱟ ᱾ ᱡᱮ ᱚᱠᱚᱭ ᱚᱠᱚᱭ ᱠᱚᱨᱮᱱ ᱵᱟᱵᱟ ᱫᱚ ᱟᱹᱰᱤ ᱠᱚ ᱨᱟᱹᱜᱤ ᱧᱚᱜ ᱜᱮᱭᱟ᱾ ᱚᱠᱚᱭ ᱚᱠᱚᱭ ᱠᱚᱨᱮᱱ ᱵᱟᱵᱟ ᱫᱚ ᱟᱹᱰᱤ ᱠᱚ ᱤᱭᱟᱹ ᱧᱚᱜ ᱜᱮᱭᱟ ᱡᱟᱦᱟᱸᱭ ᱠᱚᱨᱮᱱ ᱵᱟᱵᱟ ᱠᱟᱹᱴᱤᱡ ᱠᱚ ᱨᱟᱹᱜᱤ ᱧᱚᱜ ᱜᱮᱭᱟ ᱩᱱᱠᱩ ᱫᱚ ᱱᱚᱝᱠᱟ ᱩᱱᱠᱩᱮᱱ ᱜᱤᱫᱽᱨᱟᱹ ᱠᱚᱢ ᱧᱮᱞ ᱟᱠᱟᱫ ᱠᱚᱜᱮᱭᱟ ᱡᱮ ᱵᱟᱹᱵᱩ ᱚᱠᱟᱛᱮᱢ ᱪᱟᱞᱟᱣ ᱟᱠᱟᱱᱟ ᱦᱤᱡᱩᱜ ᱢᱮ ᱦᱚᱦᱚ ᱛᱚᱨᱟ ᱩᱱᱤ ᱫᱚ ᱮᱠᱫᱚᱢ ᱟᱫᱚ ᱪᱟᱞᱟᱣᱱᱟᱭ ᱾ ᱟᱨ ᱚᱠᱚᱭ ᱠᱚᱨᱮᱱ ᱫᱚ ᱱᱚᱝᱠᱟ ᱦᱮᱸ ᱟᱫᱚ ᱦᱚᱜ-ᱚᱭ ᱡᱮ ᱚᱱᱟ ᱫᱚ ᱜᱟᱨᱡᱮᱱᱟᱜ ᱵᱮᱵᱚᱦᱟᱨ ᱚᱱᱟ ᱵᱮᱵᱚᱦᱟᱨ ᱜᱮ ᱢᱤᱫᱴᱟᱝ ᱜᱤᱫᱽᱨᱟᱹᱣᱟᱜ ᱵᱷᱚᱵᱤᱥᱚᱛ ᱤᱭᱟᱹᱟᱭ
ᱟᱫᱚ ᱦᱚᱸᱜ-ᱚᱭ ᱱᱚᱝᱠᱟ ᱦᱩᱭᱩᱜ ᱠᱟᱱᱟ ᱟᱠᱷᱟᱱ
ᱟᱫᱚ ᱤᱧ ᱫᱩᱧ ᱞᱟᱹᱭᱟ ᱡᱮ ᱡᱟᱦᱟ ᱟᱵᱚ ᱚᱞ ᱯᱟᱲᱦᱟᱣ ᱠᱚ ᱢᱮᱱᱟᱜ ᱵᱚᱱᱟ ᱛᱷᱚᱲᱟ ᱟᱹᱠᱤᱞ ᱜᱮᱭᱟᱱ ᱢᱮᱱᱟᱜ ᱛᱟᱵᱚᱱᱟ ᱩᱱᱠᱩ ᱠᱚᱫᱚ ᱤᱧᱫᱩᱧ ᱢᱮᱱᱟ ᱡᱮ ᱜᱳᱴᱟ ᱫᱤᱥᱚᱢ ᱥᱮ ᱜᱚᱴᱟ ᱟᱵᱚ ᱴᱚᱞᱟ ᱠᱚ ᱟᱛᱩ ᱠᱚ ᱥᱮ ᱟᱵᱚ ᱡᱟᱦᱟᱸ ᱢᱟᱱᱮ ᱦᱚᱲ ᱯᱩᱲᱥᱤ ᱢᱮᱱᱟ ᱩᱱᱟᱹᱜ ᱜᱟᱱ ᱫᱚ ᱡᱩᱫᱤ ᱵᱟᱵᱚᱱ ᱵᱟᱜᱟᱣ ᱫᱟᱲᱮᱭᱟᱜ-ᱟ ᱾ ᱤᱧ ᱫᱩᱧ ᱵᱟᱲᱟᱭ ᱢᱮᱱᱟ ᱱᱤᱡᱮᱨ ᱚᱲᱟᱜ ᱥᱮ ᱱᱤᱡᱮᱨᱟᱜ ᱵᱟᱠᱷᱳᱞ ᱫᱚ ᱡᱮᱢᱚᱱ ᱵᱚᱱ ᱛᱷᱚᱲᱟ ᱵᱚᱱ ᱜᱟᱭᱤᱰ ᱢᱟ, ᱡᱮᱢᱚᱱ ᱟᱵᱚ ᱫᱚ ᱥᱮᱬᱟ ᱦᱚᱲ ᱯᱟᱲᱦᱟᱜ ᱢᱟᱱᱮ ᱟᱹᱠᱤᱞ ᱜᱮᱭᱟᱱ ᱦᱚᱲ ᱤᱧ ᱫᱩᱧ ᱢᱮᱱᱟ ᱟᱵᱚ ᱠᱚᱨᱮᱱ ᱡᱩᱫᱤ ᱵᱟᱠᱷᱳᱞ ᱠᱚ ᱨᱮᱱ ᱱᱤᱡᱮᱨ ᱚᱲᱟᱜ ᱨᱮᱱ ᱡᱩᱫᱤ ᱵᱟᱹᱱᱩᱜ ᱠᱚᱣᱟ ᱡᱟᱦᱟᱸᱭ ᱵᱟᱹᱠᱷᱳᱞ ᱠᱚᱨᱮᱱ ᱫᱚᱠᱚ ᱛᱟᱦᱮᱱ ᱜᱮᱭᱟ ᱡᱩᱫᱤ ᱵᱚᱱ ᱵᱩᱡᱟ ᱡᱮ, ᱩᱱᱤ ᱜᱤᱫᱽᱨᱟᱹ ᱫᱚᱭ ᱵᱟᱹᱲᱤᱡᱚᱜ ᱠᱟᱱᱟᱭ, ᱥᱮ ᱱᱚᱣᱟ ᱨᱮᱱᱟᱜ ᱚᱯᱚᱵᱮᱵᱚᱦᱟᱨᱫᱟᱭ, ᱚᱱᱟ ᱫᱚᱵᱚᱱ ᱢᱮᱛᱟ ᱠᱚ ᱡᱮ ᱢᱮᱛᱟ ᱠᱚᱢᱟᱵᱚᱱ, ᱥᱮ ᱪᱮᱫ ᱞᱮᱠᱟ?
ᱦᱳᱭ ᱮᱠᱫᱚᱢ ᱚᱱᱟ ᱜᱮ ᱞᱟᱹᱠᱛᱤ ᱠᱟᱱᱟ ᱟᱫᱚ ᱦᱚᱸᱜᱼᱚ ᱱᱚᱣᱟ ᱪᱮᱫ ᱞᱮᱠᱟ ᱟᱠᱟᱱᱟ, ᱟᱫᱚ ᱢᱤᱢᱤᱫ ᱦᱚᱲ ᱫᱚ ᱟᱫᱚ ᱮᱱᱛᱮ ᱨᱮᱦᱚᱸ ᱟᱹᱠᱤᱞ ᱜᱮᱭᱟᱱ ᱠᱚ ᱢᱮᱱᱟᱜ ᱠᱚ ᱨᱮ ᱦᱚᱸ ᱟᱫᱚ ᱚᱲᱟᱜ ᱠᱚᱨᱮ ᱚᱱᱠᱟ ᱩᱱᱠᱩ ᱦᱚᱸ ᱵᱟᱠᱚ ᱛᱟᱦᱮᱱ ᱠᱟᱱᱟ ᱱᱚᱝᱠᱟ, ᱢᱮᱱ ᱨᱮᱱᱟᱜ ᱫᱚ ᱩᱱᱠᱩ ᱦᱚᱸ ᱵᱟᱠᱚ ᱢᱮ ᱢᱮᱛᱟᱠᱚ ᱠᱟᱱᱟ ᱟᱨ ᱚᱠᱚᱭ ᱠᱚᱣᱟᱜ ᱫᱚ ᱚᱱᱠᱟ ᱥᱳᱢᱳᱭ ᱦᱚᱸ ᱵᱟᱹᱱᱩᱜᱼᱟ, ᱟᱫᱚ ᱦᱚᱜᱼᱚᱭ ᱱᱚᱝᱠᱟ ᱦᱚᱸ ᱢᱤᱫᱴᱟᱝ ᱵᱟᱨᱭᱟ ᱮᱴᱠᱮᱴᱚᱬᱮ ᱫᱚ ᱧᱮᱞᱚᱜᱚᱜ ᱠᱟᱱᱟ ᱾ ᱢᱮᱱ ᱠᱷᱟᱱ ᱟᱵᱚᱣᱟᱜ ᱮᱠᱫᱚᱢ ᱜᱮ ᱞᱟᱹᱠᱛᱤ ᱠᱟᱱ ᱛᱟᱵᱚᱱᱟ ᱚᱱᱠᱟᱱ ᱠᱟᱹᱴᱤᱡ ᱠᱟᱹᱴᱤᱡ ᱜᱤᱫᱽᱨᱟᱹ ᱚᱱᱮ ᱚᱱᱠᱟ ᱢᱤᱫᱴᱟᱝ ᱩᱱᱠᱩ ᱯᱚᱨᱤᱵᱮᱥ ᱠᱚ ᱥᱮᱬᱟ, ᱟᱨ ᱱᱚᱝᱠᱟ ᱩᱱᱠᱩ ᱜᱟᱭᱤᱰ, ᱮᱠᱫᱚᱢ ᱜᱮ ᱞᱟᱹᱠᱛᱤᱜ ᱠᱟᱱ ᱛᱟᱵᱚᱱᱟ, ᱟᱢ ᱢᱤᱫᱴᱟᱝ ᱥᱤᱠᱠᱷᱤᱛᱚ ᱥᱮ ᱟᱢ ᱢᱤᱫᱴᱟᱝ ᱯᱟᱲᱦᱟᱣ ᱠᱟᱱᱟᱢ ᱥᱮ ᱟᱢ ᱩᱱᱟᱹᱜ ᱠᱤᱪᱷᱩ ᱵᱟᱲᱟᱭ ᱠᱟᱛᱮᱫ ᱡᱩᱫᱤ ᱢᱤᱫᱴᱟᱝ ᱜᱤᱫᱽᱨᱟᱹ ᱟᱢ ᱡᱩᱫᱤ ᱵᱟᱢ ᱢᱮᱛᱟᱭᱟ, ᱟᱫᱚ ᱛᱟᱦᱚᱞᱮ ᱟᱢᱟᱜ ᱚᱱᱟ ᱥᱮᱬᱟ ᱨᱮᱱᱟᱜ ᱦᱚᱸ ᱫᱟᱢ ᱢᱤᱫᱴᱟᱝ ᱫᱚ, ᱪᱮᱫ ᱵᱟᱝ ᱛᱟᱦᱮᱸ ᱞᱮᱱ ᱛᱟᱢᱟ ᱟᱵᱚ ᱵᱚᱱ ᱥᱮᱬᱟᱭᱟ ᱡᱮ ᱦᱟᱯᱮᱱ ᱫᱤᱱ ᱨᱮ ᱢᱤᱫᱴᱟᱝ ᱜᱤᱫᱽᱨᱟᱹ ᱦᱚᱸ ᱡᱩᱫᱤ ᱵᱚᱱ, ᱯᱟᱲᱦᱟᱣ ᱫᱟᱲᱮᱭᱟᱠᱚᱣᱟ ᱚᱱᱟ ᱦᱚᱸ ᱢᱤᱫᱴᱟᱝ ᱟᱹᱰᱤ ᱵᱷᱟᱜᱮ ᱟᱢᱤᱧ ᱜᱤᱫᱽᱨᱟᱹ ᱟᱢ ᱱᱤᱡᱮᱛᱮ ᱯᱟᱲᱦᱟᱣ ᱛᱟᱢ ᱱᱚᱜᱼᱚᱭ ᱟᱢ ᱥᱮᱬᱟ ᱠᱟᱛᱮ ᱚᱱᱟ ᱦᱚᱸᱛᱚᱢ ᱜᱟᱱᱟ, ᱚᱱᱟ ᱠᱚ ᱠᱷᱟᱹᱛᱤᱨ ᱟᱵᱚ ᱵᱚᱱ ᱯᱳᱭᱞᱳ ᱯᱳᱭᱞᱳ ᱠᱷᱚᱱ ᱟᱵᱚ ᱦᱚᱸ ᱚᱱᱟ ᱠᱚ ᱥᱮᱬᱟ ᱥᱮᱬᱟᱭᱟᱵᱚᱱ, ᱡᱮ ᱱᱚᱝᱠᱟ ᱚᱞᱚᱜ ᱯᱟᱲᱦᱟᱣ ᱥᱮᱬᱟ ᱠᱟᱜ ᱫᱚ ᱟᱹᱰᱤ ᱞᱟᱹᱠᱛᱤ ᱠᱟᱱ ᱜᱮᱭᱟ ᱾
ᱞᱟᱹᱠᱛᱤ ᱠᱟᱱ ᱜᱮᱭᱟ, ᱟᱨ ᱱᱚᱣᱟ ᱡᱤᱱᱤᱥ ᱫᱚ ᱡᱚᱛᱚ ᱦᱚᱲ ᱜᱮᱵᱚᱱ ᱢᱮᱛᱟ ᱠᱚᱣᱟ ᱡᱮ ᱡᱟᱦᱟᱸᱭ ᱜᱤᱫᱽᱨᱟᱹ ᱠᱚ ᱵᱟᱝ ᱠᱳᱞ ᱞᱮᱫ ᱠᱚᱣᱟ ᱾ ᱜᱤᱫᱽᱨᱟᱹ ᱢᱟ ᱵᱟᱝ ᱪᱟᱞᱟᱜ ᱥᱟᱱᱟᱭᱮᱭᱟ, ᱟᱫᱚ ᱵᱚᱱ ᱢᱮᱛᱟ ᱠᱚᱣᱟ ᱜᱟᱨᱡᱮᱱ ᱠᱳ ᱡᱮ ᱜᱤᱫᱽᱨᱟᱹ ᱫᱚ ᱱᱟᱥᱮᱱᱟᱜ ᱮᱢ ᱯᱟᱲᱦᱟᱣ ᱦᱚᱪᱚ ᱞᱟᱭ ᱠᱷᱟᱡ ᱫᱚ ᱵᱷᱟᱹᱞᱤᱜ ᱟᱭ,
ᱦᱳᱭ,
ᱟᱨ ᱱᱚᱣᱟ ᱫᱚ ᱵᱩᱡᱽ ᱞᱟᱜᱟᱜ-ᱟ, ᱡᱮ ᱟᱢ ᱡᱚᱠᱷᱚᱱᱼᱼ ᱵᱷᱷᱟᱞᱤ ᱡᱟᱭᱜᱟ ᱨᱮ ᱵᱟᱢ ᱥᱮᱱᱚᱜ-ᱟ, ᱟᱢᱟᱜ ᱠᱟᱛᱷᱟ ᱨᱮᱱᱟᱜ ᱫᱟᱢ ᱫᱚ ᱵᱟᱝ ᱛᱟᱦᱮᱱᱟ᱾
ᱦᱳᱭ,
ᱡᱚᱠᱷᱚᱱ ᱜᱮ ᱟᱢ ᱵᱷᱟᱹᱞᱤ ᱡᱟᱭᱜᱟ ᱨᱮᱢ ᱥᱮᱱᱚᱜ-ᱟ ᱟᱢ ᱡᱟᱦᱟᱸ ᱞᱮᱠᱟ ᱠᱟᱛᱮ ᱜᱮᱢ ᱥᱮᱱᱚᱜ᱾ ᱟᱱᱟ ᱴᱷᱤᱠ ᱡᱟᱭᱜᱟ ᱨᱮ ᱡᱩᱫᱤᱢ ᱥᱮᱱᱚᱜ-ᱟ ᱵᱟᱝ ᱟᱢᱟᱜ ᱯᱚᱨᱛᱛᱮᱠᱴᱤ ᱠᱟᱛᱷᱟ ᱨᱮᱱᱟᱜ ᱵᱷᱮᱞᱩ ᱛᱟᱦᱮᱱᱟ ᱥᱮ ᱯᱚᱨᱛᱛᱮᱠᱴᱤ ᱠᱟᱛᱷᱟ ᱠᱚ ᱟᱸᱡᱚᱢ ᱛᱟᱢᱟ, ᱛᱟᱦᱚᱞᱮ ᱟᱵᱚ ᱦᱚᱸ ᱚᱱᱠᱟ ᱪᱮᱥᱴᱟ ᱞᱟᱜᱟᱣ ᱟᱵᱚᱱᱟ ᱡᱟᱦᱟᱸᱭ ᱢᱟᱱᱮ ᱤᱥᱴᱩᱰᱮᱱᱴ ᱞᱟᱭᱤᱯᱷ ᱨᱮ ᱢᱮᱱᱟᱜ ᱵᱚᱱᱟ ᱾ ᱛᱮ ᱢᱤᱫᱴᱮᱱ ᱡᱟᱛᱮ ᱡᱟᱭᱜᱟᱭ ᱧᱟᱢ ᱤᱧᱟᱹᱜ ᱠᱟᱛᱷᱟ ᱦᱚᱸ ᱡᱮᱢᱚᱱ ᱵᱟᱨ ᱦᱚᱲ ᱠᱤᱱ ᱟᱸᱡᱚᱢ᱾ ᱥᱮ ᱟᱸᱡᱚᱢ ᱞᱟᱹᱜᱤᱫ ᱦᱚᱸ ᱡᱮᱢᱚᱱ ᱵᱟᱨ ᱦᱚᱲ ᱠᱤᱱ ᱥᱮᱱᱚᱜ ᱢᱟ᱾ ᱡᱮ ᱱᱩᱭ ᱴᱷᱮᱡ ᱪᱟᱞᱟᱜ ᱯᱮ ᱱᱩᱭ ᱫᱚ ᱱᱚᱝᱠᱟ ᱱᱚᱝᱠᱟ ᱠᱟᱛᱮ ᱱᱤᱝᱠᱟᱹ ᱟᱠᱚ ᱠᱟᱱᱟ᱾ ᱩᱱᱤ ᱠᱷᱟᱡ ᱫᱚ ᱵᱟᱨ ᱠᱟᱛᱷᱟ ᱵᱷᱟᱹᱞᱤ ᱵᱟᱹᱲᱤᱡ ᱮ ᱞᱟᱹᱭ ᱟᱢᱟᱭ ᱟᱵᱚ ᱚᱱᱠᱟ ᱡᱮᱢᱚᱱ ᱵᱚᱱᱼᱼ ᱛᱮᱭᱟᱨ ᱫᱟᱲᱮᱭᱟᱜ ᱟᱨ ᱟᱨ ᱪᱤᱫ ᱡᱮᱼᱼ
ᱦᱳᱭ, ᱟᱫᱚ ᱦᱳᱭ ᱱᱚᱝᱠᱟ ᱱᱟᱜ ᱦᱚᱸ ᱠᱟᱛᱷᱟ ᱫᱚ ᱠᱟᱱᱟ ᱟᱫᱚ ᱟᱢ ᱡᱩᱫᱤ ᱦᱳᱭᱛᱳ ᱵᱷᱟᱜᱮ ᱵᱷᱟᱜᱮ ᱡᱩᱫᱤ ᱵᱟᱢ ᱠᱟᱹᱢᱤᱭᱟ ᱾
ᱩᱸ᱾
ᱢᱮᱜᱴᱟᱝ ᱮᱻ ᱢᱮᱜᱴᱟᱝ ᱡᱩᱫᱤᱼᱼ ᱮᱻ ᱢᱮᱜᱴᱟᱝ ᱦᱳᱭᱛᱚ ᱡᱩᱫᱤ ᱢᱟᱛᱟᱞ ᱜᱮᱼᱼ ᱡᱩᱫᱤᱢ ᱞᱟᱹᱭ ᱭᱟ ᱢᱮᱫᱴᱟᱝ ᱢᱟᱛᱟᱞ ᱡᱩᱫᱤ ᱞᱟᱹᱭᱟᱭ ᱡᱮᱼᱼ ᱮ ᱱᱚᱝᱠᱟ ᱚᱝᱠᱟ ᱯᱟᱹᱣᱨᱟᱹ ᱫᱚ ᱟᱞᱚ ᱯᱮ ᱧᱩᱭᱟ᱾ ᱮ ᱥᱮ ᱡᱟᱦᱟᱸᱱᱟᱜ ᱜᱮ ᱢᱮᱫᱴᱟᱝ ᱚᱱᱮ ᱚᱱᱠᱟ ᱡᱩᱫᱤ ᱠᱟᱛᱷᱟᱭ ᱞᱟᱹᱭᱟ ᱟᱫᱚ ᱩᱱᱤᱭᱟᱜ ᱫᱚ ᱵᱟᱝ ᱥᱟᱡᱟᱜᱼᱼ ᱛᱟᱭᱟ ᱟᱨᱠᱤ᱾
ᱦᱮᱸ ᱩᱱᱤ ᱫᱚ ᱵᱟᱝ ᱥᱟᱡᱟᱜ ᱛᱟᱭᱟ᱾
ᱦᱳᱭ ᱟᱫᱚ ᱩᱱᱤ ᱫᱚ ᱟᱢ ᱮ ᱟᱢ ᱫᱤᱠᱷᱩᱛ ᱟᱢ ᱢᱮᱫᱼᱼ ᱴᱟᱝ ᱤᱭᱟᱹᱨᱮ ᱢᱮᱱᱟᱜ ᱢᱮᱭᱟ ᱟᱨᱠᱤ, ᱚᱠᱟ ᱴᱷᱤᱠᱟᱼᱼ ᱠᱷᱟᱡ ᱩᱫᱟᱦᱚᱨᱚᱱ ᱫᱚ ᱵᱟᱹᱧ ᱞᱟᱹᱭ ᱫᱟᱲᱮᱭᱟᱜ ᱢᱮᱭᱟ ᱟᱠᱷᱟᱡ ᱵᱟᱧ ᱩᱭᱦᱟᱹᱨ ᱞᱟᱜ-ᱟ ᱴᱷᱤᱠ ᱢᱚᱛᱚ᱾ ᱟᱢ ᱢᱮᱜᱴᱟᱝ ᱟᱢ ᱫᱤᱠᱷᱩᱛ ᱟᱢ ᱚᱱᱟ ᱠᱟᱹᱢᱤᱢ ᱠᱚᱨᱟᱣ ᱫᱟ ᱟᱨᱚ ᱟᱢ ᱢᱮᱜᱴᱟᱝ ᱦᱚᱲᱮᱢ ᱢᱮᱛᱟᱭ ᱠᱟᱱᱟ ᱡᱮᱼᱼ
ᱡᱮ ᱚᱱᱟ ᱠᱟᱹᱢᱤ, ᱦᱮᱸ ᱚᱱᱟ ᱫᱚ ᱵᱟᱝ ᱵᱷᱟᱹᱞᱤᱭᱟ᱾
ᱵᱟᱝ ᱵᱷᱟᱜᱤᱭᱟ ᱛᱟᱦᱚᱞᱮ ᱟᱫᱚ ᱦᱚᱸᱜ-ᱚᱸᱰᱮ ᱫᱚ ᱟᱫᱚ, ᱚ ᱩᱱᱤ ᱦᱚᱲ ᱫᱚ ᱪᱮᱫ ᱟᱫᱚ ᱟᱢ ᱫᱚᱼᱼ ᱮ‌ ᱚᱝᱠᱟ ᱫᱚ ᱥᱚᱢᱢᱟᱱ ᱫᱚ ᱵᱟᱢ ᱧᱟᱢᱟ, ᱚᱸᱰᱮ ᱫᱚ ᱟᱢᱟᱜ ᱚᱱᱠᱟ ᱫᱚ ᱠᱟᱛᱷᱟ ᱫᱚ ᱵᱟᱝ ᱮᱞᱟᱜ ᱛᱟᱢᱟ᱾
ᱚ ᱵᱟᱝ ᱮᱞᱟᱜ-ᱟ ᱦᱮᱸ᱾
ᱦᱳᱭ᱾
ᱚᱱᱠᱟ ᱜᱮ ᱟᱭᱢᱟ ᱧᱮᱞᱚᱜ ᱠᱟᱱᱟ ᱡᱮ ᱟᱛᱳ ᱚᱲᱟᱜ ᱠᱚᱨᱮᱫ ᱩᱸᱼᱼ
ᱦᱳᱭ᱾
ᱩᱢ ᱵᱟᱹᱦᱩ ᱠᱩ ᱠᱚ ᱟᱹᱜᱩᱭᱮᱜ ᱠᱚᱣᱟ᱾ ᱟᱨ ᱛᱟᱨᱯᱚᱨᱮ ᱠᱩ ᱫᱚᱱ ᱵᱟᱲᱟᱭ ᱫᱟ ᱡᱮ ᱱᱩᱭ ᱨᱮᱱ ᱦᱟᱺᱰᱤ ᱠᱩᱲᱤ ᱜᱤᱫᱽᱨᱟᱹ ᱫᱚ ᱱᱚᱝᱠᱟ ᱱᱟᱭ ᱦᱟᱱᱠᱟ ᱱᱟᱭ᱾ ᱤᱭᱟᱹ ᱪᱮᱫ ᱠᱚ ᱢᱮᱱ ᱫᱟ ᱚᱸᱼᱼ ᱚᱸ ᱟᱛᱳ ᱠᱚᱨᱮ ᱠᱩ ᱯᱟᱨᱜᱟᱱᱟ ᱵᱟᱲᱟᱜ-ᱟ ᱟᱫᱚ ᱡᱤᱱᱤᱥ ᱦᱩᱭᱩᱜ ᱠᱟᱱᱟ ᱩᱱᱠᱩ ᱫᱚ ᱞᱟᱦᱟ ᱛᱮ ᱵᱩᱡ ᱞᱮᱠᱼᱼ ᱛᱤ ᱛᱟᱠᱚ ᱡᱮ ᱟᱡ‌ ᱛᱤᱱᱟᱹᱜ ᱞᱟᱹᱴᱩᱭ ᱵᱟᱹᱲᱤᱡ ᱠᱟᱫᱟᱭ ᱢᱮᱱᱛᱮ᱾
ᱦᱳᱭ᱾
ᱯᱟᱨᱜᱟᱱᱟ ᱫᱚ ᱵᱟᱝ ᱪᱟᱹᱞᱩᱜ ᱛᱟᱭᱟ, ᱥᱮᱭ ᱨᱚᱠᱚᱢ ᱠᱟᱛᱷᱟ ᱟᱹᱵᱩ ᱡᱟᱦᱟᱸ ᱪᱮᱜ ᱠᱟᱹᱢᱤ ᱞᱟᱦᱟ ᱨᱮᱼᱼ ᱛᱷᱚᱲᱟ ᱥᱮᱬᱟ ᱦᱚᱲ ᱠᱚ, ᱢᱟᱱᱮ ᱟᱹᱠᱤᱞ ᱜᱮᱭᱟᱱ ᱦᱚᱲ ᱠᱚᱫᱚ ᱵᱩᱡᱽ ᱞᱟᱜᱟᱣ ᱵᱚᱱᱟ᱾ ᱪᱮ‌ ᱱᱚᱣᱟ ᱠᱟᱹᱢᱤᱧ ᱠᱟᱹᱢᱤᱭ ᱫᱟᱼᱼ ᱱᱚᱣᱟ ᱠᱟᱹᱢᱤ ᱛᱤᱱᱟᱹᱜ ᱜᱟᱱ ᱵᱟᱹᱲᱤᱡ-ᱟ ᱡᱮ ᱯᱚᱨᱮ ᱠᱷᱮᱛᱨᱮ ᱱᱚᱣᱟ ᱨᱮᱱᱟᱜᱼᱼ ᱤᱯᱷᱮᱠᱴ ᱛᱤᱱᱟᱹᱜ ᱥᱟᱜᱤᱧ ᱯᱟᱲᱟᱜ-ᱟ ᱚᱱᱟ ᱫᱚ ᱟᱹᱵᱩ ᱵᱩᱡᱽ ᱞᱟᱜᱟᱣ ᱵᱚᱱᱟ᱾
ᱦᱳᱭ᱾
ᱛᱤ
ᱟᱫᱚ ᱱᱚᱣᱟ ᱥᱟᱹᱨᱤ ᱜᱮ ᱱᱚᱣᱟ ᱱᱚᱜ-ᱚ ᱱᱚᱝᱠᱟᱱ ᱵᱩᱫᱽᱫᱷᱤ ᱟᱛᱮᱜ ᱫᱚ ᱚᱠᱚᱭ ᱦᱚᱸ ᱵᱟᱠᱚ ᱪᱟᱞᱟᱜ-ᱟ᱾ ᱮ ᱠᱤᱪᱷᱩ ᱠᱷᱚᱱ ᱢᱟᱱᱮ ᱠᱤᱪᱷᱩ ᱥᱚᱢᱚᱭ ᱱᱚᱝᱠᱟᱜ ᱠᱟᱱᱟ ᱡᱮ᱾ ᱟᱜᱟᱢ ᱨᱮᱱᱟᱜ ᱦᱚᱸ ᱩᱭᱦᱟᱹᱨ ᱪᱤᱱᱛᱟᱹ ᱠᱟᱛᱮᱜ, ᱠᱟᱴᱟ ᱫᱚ ᱞᱟᱦᱟᱭ ᱦᱩᱭᱩᱜ-ᱟ᱾ ᱟᱨ ᱠᱤᱪᱷᱩ ᱥᱚᱢᱚᱭ ᱫᱚ ᱱᱚᱝᱠᱟᱜ ᱠᱟᱱᱟ ᱡᱮᱻ᱾ ᱵᱟᱝ ᱮ ᱢᱟᱱᱮ ᱞᱟᱦᱟ ᱪᱟᱞᱟᱜ ᱦᱩᱭᱩᱜ-ᱟ ᱥᱩᱫᱷᱩ ᱩᱱᱟᱹᱜ ᱪᱤᱱᱛᱟᱹ ᱵᱷᱟᱵᱱᱟ ᱫᱚ ᱵᱟᱝ ᱜᱟᱱᱚᱜ-ᱟ ᱱᱚᱜ-ᱚ ᱱᱚᱝᱠᱟᱱ᱾ ᱟᱨᱠᱤ ᱱᱚᱜ-ᱚ ᱱᱚᱝᱠᱟᱱ ᱚᱠᱛᱚ ᱠᱚᱦᱚᱸ ᱠᱤᱪᱷᱩ ᱱᱚᱝᱠᱟ ᱢᱮᱱᱟᱜ-ᱟ ᱡᱮ᱾ ᱩᱱᱟᱹᱜ ᱵᱮᱥᱤ ᱡᱩᱫᱤᱢ ᱪᱤᱱᱛᱟᱹᱭᱟ ᱟᱫᱚ ᱞᱟᱦᱟ ᱦᱚᱸ ᱵᱟᱢ ᱞᱟᱦᱟ ᱫᱟᱲᱮᱭᱟᱜ-ᱟ ᱱᱚᱜ-ᱚ ᱚᱝᱠᱟᱱ ᱠᱟᱛᱷᱟ᱾ ᱡᱟᱢ ᱧᱟᱢᱫᱟ ᱯᱩᱨᱟᱹ ᱛᱟᱲᱟᱢ ᱤᱫᱤᱜ ᱢᱮ ᱦᱚᱜ-ᱚ ᱚᱱᱠᱟᱱ ᱠᱟᱛᱷᱟ, ᱟᱨ ᱠᱤᱪᱷᱩ ᱠᱤᱪᱷᱩ ᱥᱚᱢᱚᱭ ᱫᱚ ᱱᱚᱝᱠᱟ᱾ ᱡᱮ ᱧᱮᱞ ᱧᱮᱞᱛᱮ ᱛᱟᱲᱟᱢ ᱦᱚᱸ ᱵᱷᱟᱜᱮᱤᱭᱟ, ᱧᱮᱞ ᱧᱮᱞᱛᱮ ᱛᱟᱲᱟᱢ ᱢᱮ ᱟᱨᱠᱤ᱾ ᱟᱫᱚ ᱦᱚᱸᱜ-ᱚ ᱱᱚᱝᱠᱟ ᱞᱟᱦᱟ ᱨᱮᱱᱟᱜ ᱫᱚ ᱟᱹᱰᱤ ᱦᱚᱲᱜᱮ ᱵᱟᱠᱚ ᱪᱤᱱᱛᱟᱹᱭ ᱜᱮᱭᱟ᱾ ᱱᱚᱜ ᱚᱭ ᱡᱮ ᱤᱭᱟᱹ ᱱᱚᱜ ᱚᱭ ᱡᱮ ᱟᱹᱰᱤ ᱦᱚᱲ ᱱᱚᱝᱠᱟ ᱟᱨ ᱢᱤᱫᱴᱟᱝ ᱚᱱᱟ ᱵᱟᱹᱦᱩ ᱤᱫᱤ ᱠᱟ ᱟᱛᱮᱫ ᱜᱤᱧ ᱢᱮᱛᱟᱢ ᱜᱮ ᱟᱹᱰᱤ ᱦᱚᱲ ᱱᱚᱜ-ᱚ ᱱᱚᱝᱠᱟ ᱠᱟᱱᱟ ᱠᱚ ᱡᱮ ᱵᱟᱹᱦᱩ ᱠᱚ ᱟᱹᱜᱩ ᱠᱮᱫ ᱠᱚᱣᱟ᱾ ᱟᱹᱜᱩ ᱠᱮᱫᱮ ᱛᱟᱨᱯᱚᱨ ᱚᱲᱟᱜ ᱨᱮ ᱱᱚᱝᱠᱟ ᱵᱟᱠᱚ ᱠᱩᱥᱤᱜ ᱠᱟᱱᱟ ᱥᱮ ᱱᱚᱝᱠᱟ ᱚᱝᱠᱟ ᱢᱤᱫᱴᱟᱝ ᱡᱟᱦᱟᱱᱟᱜ ᱜᱮ ᱦᱩᱭᱩᱜ ᱠᱟᱱᱟ᱾ ᱟᱫᱚ ᱚᱲᱟᱜ ᱨᱮ ᱵᱟᱠᱚ ᱠᱩᱥᱤᱜ ᱠᱟᱱᱟ, ᱛᱟᱦᱚᱞᱮ ᱟᱢ ᱫᱚ ᱟᱢᱫᱚᱢ ᱵᱩᱡ ᱫᱟᱲᱭᱟᱜ ᱠᱟᱱᱟ ᱡᱮ ᱟᱞᱮ ᱚᱲᱟᱜ ᱨᱮᱫᱚ ᱱᱚᱜᱼᱚ ᱱᱚᱝᱠᱟᱱ ᱵᱟᱹᱦᱩ ᱠᱚ ᱪᱟᱭᱚᱜᱼᱟ ᱥᱮ ᱱᱚᱜᱼᱚ ᱱᱚᱝᱠᱟ ᱥᱮ ᱚᱝᱠᱟ ᱱᱩᱠᱩ ᱫᱚ ᱚᱝᱠᱟ ᱵᱟᱠᱚ ᱨᱮᱵᱮᱱ ᱫᱟᱲᱮᱭᱟᱜᱼᱟ ᱵᱟᱠᱚ ᱤᱭᱟᱹ ᱫᱟᱲᱮᱭᱟᱜᱼᱟ, ᱟᱢ ᱚᱱᱟ ᱡᱟᱭᱜᱟ ᱨᱮ ᱟᱢ ᱠᱟᱴᱟ ᱫᱚ ᱪᱮᱫᱟᱜ ᱮᱢ ᱞᱟᱦᱟᱭᱮᱫ ᱛᱟᱢᱟ ᱛᱟᱦᱚᱞᱮ ᱟᱢ ᱫᱚ ᱚᱸᱰᱮ ᱧᱮᱞ ᱢᱮ ᱡᱮ ᱱᱚᱣᱟ ᱠᱚᱫᱚ ᱠᱟᱹᱴᱤᱡ ᱤᱭᱟᱹ ᱧᱚᱜ ᱜᱮᱭᱟ ᱟᱞᱮ ᱫᱚ ᱱᱚᱜᱼᱚ ᱱᱚᱝᱠᱟ ᱡᱟᱹᱛ ᱱᱚᱝᱠᱟ ᱩᱞᱴᱟᱹ ᱯᱟᱞᱴᱟ ᱜᱮ ᱛᱟᱞᱮᱭᱟ ᱡᱟᱹᱛ ᱥᱮ ᱱᱩ ᱱᱩᱠᱩ ᱫᱚ ᱱᱚᱝᱠᱟ ᱮᱴᱟᱜ ᱤᱭᱟᱹ ᱠᱟᱱᱟ ᱠᱚ,
ᱱᱩᱠᱩ ᱫᱚ ᱵᱟᱝᱠᱚ ᱜᱟᱱᱚᱜᱼᱟ᱾
ᱦᱳᱭ ᱱᱩᱠᱩ ᱫᱚ ᱟᱵᱚ ᱱᱚᱸᱜᱼᱚᱭ ᱡᱮᱢᱚᱱ ᱢᱩᱨᱢᱩ ᱢᱩᱨᱢᱩ ᱚᱱᱮ ᱚᱱᱠᱟᱜ ᱜᱮ ᱟᱨᱠᱤ ᱢᱟᱱᱰᱤ ᱠᱤᱥᱠᱩ ᱚᱱᱟ ᱠᱚ ᱡᱟᱦᱟᱸ ᱵᱟ ᱯᱞᱟ ᱵᱟᱝ ᱜᱟᱱᱚᱜ ᱛᱟᱵᱚᱱᱟ, ᱱᱚᱱᱠᱟ ᱫᱚ ᱵᱟᱝᱠᱚ ᱜᱟᱱᱚᱜᱼᱟ, ᱛᱟᱦᱚᱞᱮ ᱚᱱᱟ ᱠᱚ ᱧᱮᱞ ᱠᱟᱛᱮ ᱟᱢ ᱫᱚ ᱛᱟᱲᱟᱢ ᱞᱟᱦᱟᱭ ᱢᱮ ᱚᱱᱟ ᱟᱫᱚ ᱟᱹᱰᱤ ᱦᱚᱲ ᱜᱮ ᱱᱚᱸᱜᱼᱱᱚᱣᱟ ᱠᱚᱫᱚ ᱵᱟᱝ ᱠᱚ ᱧᱮᱞ ᱮᱫᱟ ᱟᱫᱚ ᱚᱱᱠᱟ ᱠᱚ ᱠᱚᱨᱟᱣ ᱤᱫᱤᱭᱮᱫ ᱜᱮᱭᱟ ᱢᱟᱱᱮ ᱚᱱᱠᱟ ᱵᱟᱹᱲᱤᱡ ᱠᱟᱹᱢᱤ ᱠᱚ ᱠᱚᱨᱟᱣ ᱤᱫᱤᱭᱮᱫᱟ ᱟᱨᱠᱤ᱾
ᱦᱩᱸ᱾
ᱟᱫᱚ ᱠᱷᱟᱱ ᱟᱨ ᱢᱤᱫᱴᱟᱝ ᱠᱟᱛᱷᱟ ᱱᱚᱸᱜᱼᱚᱭ ᱡᱟᱦᱟᱸ ᱥᱟᱹᱨᱤᱜᱮ ᱱᱚᱸᱜᱼᱚᱭ ᱮᱸ ᱢᱟᱱᱰᱤ ᱠᱤᱥᱠᱩ ᱵᱟᱯᱞᱟ ᱟᱫᱚ ᱦᱚᱸᱜᱼᱱᱟ ᱤᱫᱤ ᱠᱟᱛᱮᱫ ᱮᱠᱷᱟᱱ ᱟᱢ ᱪᱮᱫ ᱞᱮᱠᱟ ᱠᱟᱛᱷᱟᱢ ᱨᱚᱲᱟ ᱟᱨᱠᱤ ᱱᱚᱣᱟ ᱫᱚ ᱱᱤᱭᱟᱹ ᱡᱩᱜᱽ ᱨᱮ ᱮᱠᱷᱚᱱᱚ ᱱᱚᱣᱟ ᱠᱚ ᱢᱟᱱᱟᱣ ᱞᱟᱹᱠᱛᱤ ᱠᱟᱱ ᱛᱟᱵᱚᱱᱟ ᱥᱮ ᱱᱚᱣᱟ ᱢᱟᱱᱟᱣ ᱞᱟᱹᱠᱛᱤ ᱵᱟᱝ ᱠᱟᱱ ᱛᱟᱵᱚᱱᱟ?
ᱤᱧ ᱫᱩᱧ ᱢᱮᱱᱟ ᱱᱚᱣᱟ ᱠᱚᱫᱚ ᱟᱵᱚᱣᱟᱜ ᱩᱯᱨᱩᱢ ᱠᱟᱱᱟ᱾ ᱥᱮ ᱪᱮᱫ ᱞᱮᱠᱟ?
ᱟᱪᱪᱷᱟ ᱦᱳᱭ ᱩᱯᱨᱩᱢ ᱫᱚ ᱠᱟᱱᱟ᱾
ᱫᱚᱦᱚ ᱤᱫᱤ ᱞᱮᱠᱷᱟᱡ ᱫᱚ ᱵᱷᱟᱞᱤᱜ ᱛᱟᱵᱚᱱᱟ᱾ ᱦᱟᱯᱮᱱ ᱫᱤᱱ ᱨᱮ ᱱᱚᱣᱟᱠᱩ ᱡᱩᱫᱤ ᱵᱩᱱ ᱞᱮᱵᱮᱫ ᱞᱚᱴᱚᱢ ᱤᱫᱤᱭᱟ ᱦᱮᱸ᱾ ᱛᱚᱠᱷᱚᱱ ᱫᱚ ᱜᱤᱫᱽᱨᱟᱹ ᱠᱚ ᱡᱚᱠᱷᱚᱱ ᱠᱚ ᱟ ᱦᱟᱸᱜ ᱯᱩᱛᱷᱤ ᱯᱚᱛᱚᱵ ᱠᱚᱨᱮ ᱫᱚ ᱚᱞ ᱛᱚ ᱢᱮᱱᱟᱜ ᱜᱮᱭᱟ ᱥᱮ ᱡᱮ ᱱᱚᱣᱟ ᱠᱚ ᱱᱚᱣᱟ ᱠᱚ ᱡᱤᱱᱤᱥ ᱫᱚ ᱵᱟᱝ ᱪᱟᱹᱞᱩᱜ ᱛᱟᱵᱚᱱᱟ᱾ ᱟᱫᱚ ᱚᱱᱟ ᱠᱚ ᱡᱩᱫᱤ ᱵᱚᱱ ᱞᱮᱵᱮᱫ ᱞᱚᱴᱚᱢ ᱤᱫᱤᱭᱟ ᱛᱚᱠᱷᱚᱱ ᱫᱚ ᱧᱮᱞᱚᱜᱼᱟ ᱜᱤᱫᱽᱨᱟᱹ ᱠᱚ ᱵᱤᱱᱟᱹ ᱢᱟᱱᱮ ᱵᱤᱱᱟᱹ ᱩᱯᱟᱹᱥ ᱛᱮᱜᱮ ᱧᱮᱞᱟᱢ ᱵᱚᱸᱜᱟᱭ ᱫᱩᱲᱩᱵ ᱠᱟᱱᱟᱢ ᱦᱮᱸ, ᱪᱮᱫ ᱡᱮ ᱪᱮᱠᱟᱹᱜᱼᱟ ᱯᱟᱹᱣᱨᱟᱹ ᱧᱩ ᱠᱟᱛᱮᱫ ᱮ ᱵᱚᱸᱜᱟᱭᱮᱫᱟᱭ᱾ ᱵᱚᱸᱜᱟ ᱵᱩᱨᱩᱭ ᱠᱚ ᱡᱟᱦᱮᱨ ᱛᱷᱟᱱ ᱠᱚ ᱪᱟᱞᱟᱜᱼᱟ ᱯᱮᱱ ᱦᱚᱨᱚᱜ ᱠᱟᱛᱮᱫ ᱜᱮ ᱛᱚᱠᱷᱚᱱ ᱠᱚ ᱪᱟᱞᱟᱜᱼᱟ, ᱢᱮᱱᱟᱠᱚ ᱪᱮᱫ ᱡᱮ ᱦᱩᱭᱩᱜᱼᱟ ᱚᱱᱟ ᱠᱚᱫᱚ ᱥᱳᱵ ᱥᱮᱫᱟᱭ ᱨᱮᱱᱟᱜ ᱠᱟᱛᱷᱟ ᱛᱟᱦᱮᱸ ᱠᱟᱱᱟ ᱚᱱᱠᱟ ᱠᱚ ᱞᱟᱹᱭᱟ᱾ ᱱᱚᱣᱟ ᱠᱚ ᱡᱤᱱᱤᱥ ᱡᱩᱫᱤ ᱵᱚᱱ ᱵᱟᱫ ᱤᱫᱤᱭᱟᱜ ᱠᱷᱟᱡ᱾ ᱯᱚᱨᱮᱛᱮ ᱱᱚᱝᱠᱟ ᱤᱯᱷᱮᱠᱴ ᱯᱟᱲᱟᱜᱼᱟ ᱤᱧᱟᱹᱜ ᱢᱚᱱᱮ ᱫᱚ ᱚᱝᱠᱟᱭ ᱢᱮᱱᱫᱟᱭ᱾ ᱟᱨ ᱧᱮᱞᱚᱜ ᱠᱟᱱᱟ ᱡᱮ ᱱᱚᱣᱟ ᱠᱚᱦᱚᱸ ᱠᱩ ᱯᱟᱨᱚᱢ ᱤᱫᱤ ᱠᱟᱜ ᱜᱮᱭᱟ ᱠᱤᱥᱠᱩ ᱢᱟᱨᱰᱤ ᱠᱚᱦᱚᱸ ᱠᱚ ᱪᱟᱹᱞᱩ ᱟᱠᱟᱫ ᱜᱮᱭᱟ ᱱᱚᱣᱟ ᱠᱚᱨᱮ ᱜᱮ ᱧᱮᱞᱚᱜ ᱠᱟᱱᱟ ᱢᱤᱫ ᱵᱟᱨ ᱦᱚᱲ᱾
ᱦᱳᱭ᱾ ᱚᱱᱟ ᱫᱚ ᱧᱮᱞ ᱫᱚ ᱧᱮᱞᱚᱜ ᱠᱟᱱ ᱜᱮᱭᱟ ᱥᱟᱹᱨᱤᱜᱮ ᱱᱚᱣᱟ ᱫᱚ ᱟᱫᱚ ᱱᱚᱝᱠᱟ? ᱮᱸ ᱞᱮᱵᱮᱫ ᱞᱚᱴᱚᱢ ᱦᱚᱸ ᱪᱟᱞᱟᱣ ᱤᱫᱤᱜ ᱠᱟᱱ ᱜᱮᱭᱟ ᱟᱨ ᱟᱫᱚ ᱱᱚᱣᱟ ᱫᱚ ᱠᱷᱟᱱᱡ ᱴᱷᱤᱠᱚᱜᱼᱟ ᱢᱮᱱᱛᱮ ᱤᱧ ᱫᱚ ᱱᱚᱝᱠᱟ ᱦᱚᱸ ᱵᱟᱹᱧ ᱢᱚᱱᱮᱭᱮᱫᱟ᱾ ᱦᱤᱡᱩᱜ ᱠᱟᱱ ᱦᱚᱸᱜᱼᱚᱭ ᱡᱟᱦᱟᱸ ᱟᱨᱚ ᱡᱮᱱᱟᱨᱮᱥᱚᱱ ᱡᱟᱦᱟᱸ ᱚᱱᱠᱟ ᱦᱤᱡᱩᱜ ᱠᱟᱱ ᱟᱨᱚ ᱜᱤᱫᱽᱨᱟᱹ ᱯᱤᱫᱽᱨᱟᱹ ᱠᱚ ᱩᱱᱠᱩ ᱫᱚ ᱥᱟ ᱥᱟᱹᱨᱤ ᱜᱮ ᱠᱷᱟᱱ ᱱᱚᱠᱟᱱ ᱠᱟᱛᱷᱟ ᱫᱚᱠᱚ ᱢᱮᱱ ᱫᱚᱠᱚ ᱢᱮᱱ ᱜᱮᱭᱟ ᱡᱮ ᱢᱤᱫᱴᱟᱝ ᱵᱚᱸᱜᱟ ᱫᱚ ᱟᱫᱚ ᱵᱟᱝ ᱫᱷᱩᱛᱤ ᱠᱟᱛᱮᱜ ᱦᱚᱸ ᱪᱟᱞᱟᱣ ᱫᱚ ᱜᱟᱱᱚᱜ ᱜᱮᱭᱟ, ᱟᱫᱚ ᱚᱱᱮ ᱚᱱᱠᱟ ᱠᱷᱟᱡ ᱩᱱᱠᱩ ᱫᱚᱠᱚ ᱢᱚᱱᱮᱭᱟ ᱮᱸ ᱵᱚᱸᱜᱟ ᱢᱤᱫᱴᱟᱝ ᱵᱷᱟᱜᱮ ᱟᱫᱚ ᱟᱹᱰᱤ ᱠᱤᱪᱷᱩ ᱚᱱᱠᱟ ᱠᱚ ᱞᱟᱹᱭᱟ ᱟᱨᱠᱤ ᱫᱷᱩᱛᱤ ᱫᱚ ᱵᱟᱝ ᱜᱟᱱᱚᱜ ᱨᱮᱦᱚᱸ ᱜᱟᱱᱚᱜᱼᱟ᱾ ᱟᱫᱚ ᱦᱚᱸᱜᱼᱚᱭ ᱠᱟᱹᱴᱤᱡ ᱵᱚᱸᱜᱟ ᱞᱟᱹᱜᱤᱫ ᱡᱩᱫᱤ ᱫᱷᱩᱯ ᱫᱷᱩᱲᱟᱹ ᱠᱟᱹᱴᱤᱡ ᱤᱭᱟᱹ ᱠᱚᱧ ᱤᱫᱤᱭᱟ ᱤᱱᱟᱹ ᱠᱷᱟᱱ ᱜᱮ ᱦᱩᱭᱩᱜᱼᱟ᱾ ᱟᱫᱚ ᱩᱱᱠᱩ ᱫᱚ ᱦᱟᱠᱷᱟᱡ ᱫᱷᱩᱛᱤ ᱫᱚ ᱵᱟᱠᱚ ᱫᱷᱩᱛᱤᱜᱼᱟ ᱟᱫᱚ ᱚᱱᱠᱟ ᱤᱭᱟᱹ ᱠᱟᱛᱮ ᱜᱮᱠᱚ ᱪᱟᱞᱟᱜᱼᱟ᱾ ᱦᱚᱜᱼᱚᱭ ᱡᱟᱦᱟᱸ ᱟᱵᱚ ᱡᱟᱦᱟᱸ ᱤᱭᱟᱹ ᱫᱤᱠᱩ ᱠᱚ ᱡᱟᱦᱟᱸ ᱞᱮᱠᱟ ᱠᱚ ᱠᱚᱨᱟᱣᱮᱫᱼᱟ ᱢᱚᱱᱫᱤᱨ ᱠᱚ ᱪᱟᱞᱟᱜᱼᱟ ᱡᱟᱢᱟ ᱯᱮᱱ ᱦᱚᱨᱚᱜ ᱟᱛᱮ᱾
ᱦᱮᱸ ᱦᱮᱸ
ᱟᱫᱚ ᱦᱳᱭ ᱚᱱᱠᱟ ᱜᱮ ᱟᱫᱚ ᱚᱱᱟ ᱦᱚᱸ ᱩᱱᱠᱩ ᱦᱚᱸᱠᱚ ᱞᱟᱹᱭᱟ ᱟᱵᱚᱨᱮᱱ ᱦᱚᱸᱠᱚ ᱞᱟᱹᱭᱟ ᱛᱚᱠᱷᱚᱱ ᱫᱚ ᱡᱮ ᱦᱚᱜᱼᱚᱭ ᱱᱩᱠᱩᱣᱟᱜ ᱜᱟᱱᱚᱜ ᱴᱷᱤᱠ ᱵᱚᱸᱜᱟ ᱟᱵᱚᱣᱟᱜ ᱱᱤᱭᱟᱹ ᱡᱩᱜᱽ ᱨᱮ ᱟᱨᱚ ᱱᱚᱜᱼᱚᱱᱠᱟᱱ ᱫᱷᱩᱛᱤᱭᱟᱛᱮᱜ ᱤᱭᱟᱹ ᱵᱚᱸᱜᱟ ᱱᱚᱝᱠᱟ ᱨᱮᱦᱚᱸ ᱜᱟᱱᱚᱜ ᱜᱮᱭᱟ
ᱜᱟᱱ ᱫᱚ ᱜᱟᱱᱚᱜ ᱜᱮᱭᱟ ᱟᱫᱚ ᱡᱤᱱᱤᱥ ᱦᱩᱭᱩᱜ ᱠᱟᱱᱟ ᱦᱟᱯᱮᱱ ᱫᱤᱱ ᱨᱮ ᱟᱵᱚᱣᱟᱜ ᱠᱟᱞᱪᱟᱨ ᱥᱮ ᱡᱟᱦᱟᱸ ᱥᱚᱝᱥᱠᱨᱤᱛ ᱚᱱᱟ ᱫᱚ ᱟᱫ ᱪᱟᱞᱟᱜ ᱛᱚᱠᱷᱚᱱ ᱫᱚᱠᱚ ᱞᱟᱡᱟᱜ ᱛᱟᱵᱚᱱᱟ ᱜᱤᱫᱽᱨᱟᱹ ᱠᱚ᱾ ᱟᱭᱢᱟ ᱧᱮᱞᱚᱜ ᱠᱟᱱᱟ ᱡᱮ ᱵᱟᱯᱞᱟ ᱚᱲᱟᱜ ᱠᱚᱨᱮ ᱡᱟᱦᱟᱸᱭ ᱠᱚ ᱩᱯᱟᱹᱥ ᱫᱟ ᱵᱟᱝ ᱩᱱᱠᱩ ᱠᱩ ᱞᱟᱡᱟᱜ ᱠᱟᱱᱟ ᱦᱮᱸ ᱤᱧ ᱫᱷᱩᱛᱤ ᱰᱮᱸᱜᱟ ᱠᱟᱛᱮᱧ ᱪᱟᱞᱟᱜᱼᱟ᱾ ᱦᱮᱸ ᱢᱟ ᱚᱸᱰᱮᱧ ᱰᱮᱸᱜᱟᱜᱼᱟ ᱦᱟᱸᱜ ᱱᱚᱸᱰᱮ ᱫᱚ ᱯᱮᱱ ᱦᱚᱨᱚᱜ ᱠᱟᱛᱮᱧ ᱪᱟᱞᱟᱜᱼᱟ ᱚᱸᱰᱮ ᱧᱮᱞᱚᱜ ᱠᱟᱱᱟ ᱡᱮ ᱛᱷᱟᱱ ᱨᱮᱭ ᱰᱮᱸᱜᱟᱭᱮᱱ ᱜᱮ ᱟᱨ ᱵᱚᱞᱚ ᱡᱮᱢᱱᱤᱭ ᱵᱚᱞᱚᱭᱮᱱᱟᱭ ᱟᱨ ᱵᱚᱞᱚ ᱠᱟᱛᱮᱜ ᱡᱮᱢᱱᱤᱭ ᱩᱰᱩᱚᱜᱼᱟᱭ ᱛᱮᱢᱱᱤᱭ ᱵᱷᱩᱲᱩᱡ ᱠᱟᱫᱟᱭ᱾ ᱢᱟᱱᱮ ᱟᱹᱰᱤ ᱢᱚᱡᱽ ᱡᱮᱢᱚᱱᱮ ᱧᱮᱞᱚᱜ ᱠᱟᱱ ᱞᱮᱠᱟ ᱚᱱᱠᱟᱭ ᱢᱚᱱᱮᱭᱟ᱾ ᱮ ᱯᱮᱱ ᱟᱝᱨᱚᱵ ᱦᱚᱨᱚᱜ ᱠᱟᱛᱮ ᱫᱚ ᱚᱱᱠᱟ ᱱᱚᱣᱟ ᱡᱩᱫᱤ ᱵᱩᱱ ᱤᱭᱟᱹ ᱤᱫᱤᱭᱟᱵᱟᱝ ᱚᱱᱟ ᱠᱚ ᱯᱚᱨᱮ ᱯᱚᱨᱮ ᱚᱱᱠᱟ ᱦᱩᱭᱩᱜ ᱛᱟᱵᱩᱱᱟ᱾ ᱧᱮᱞᱟ ᱡᱮ ᱠᱳᱱᱳ ᱡᱟᱭᱜᱟ ᱨᱮᱫᱚ ᱩᱯᱟᱹᱥᱤᱭᱟᱹ ᱠᱩ ᱥᱩᱫᱟᱹ ᱵᱟᱝᱠᱚ ᱰᱮᱸᱜᱟᱜ ᱠᱟᱱᱟ ᱚᱱᱠᱟ ᱦᱩᱭᱩᱜ
ᱦᱳᱭ ᱮ ᱱᱚᱣᱟ ᱠᱚ ᱱᱚᱣᱟ ᱠᱚᱫᱚ ᱮᱠᱫᱚᱢ ᱧᱮᱞ ᱫᱚ ᱧᱮᱞᱚᱜᱚᱜ ᱠᱟᱱᱟ ᱟᱨ ᱱᱚᱠᱟ ᱜᱮ ᱟᱫᱚ ᱟᱨ ᱵᱟᱹᱲᱛᱤ ᱤᱫᱤᱜ ᱠᱟᱱ ᱫᱚ ᱟᱫᱚ ᱱᱤᱡᱮᱨᱟᱜ ᱡᱟᱦᱟᱸ ᱢᱚᱱᱮᱛᱮ ᱡᱟᱦᱟᱸᱭ ᱢᱮᱱᱟ ᱱᱚᱣᱟ ᱠᱚ ᱢᱤᱫ ᱵᱟᱨ ᱢᱤᱫ ᱵᱟᱨ ᱱᱚᱝᱠᱟ ᱵᱟᱹᱲᱛᱤ ᱤᱫᱤᱜ ᱠᱟᱱᱟ ᱟᱹᱰᱤ ᱠᱤᱪᱷᱩ ᱜᱮ ᱵᱟᱹᱲᱛᱤ ᱪᱟᱞᱟᱜ ᱠᱟᱱᱟ᱾ ᱠᱟᱱᱟ ᱡᱩᱜᱽ ᱥᱟᱶᱛᱮ ᱱᱚᱝᱠᱟ ᱟᱹᱰᱤ ᱨᱚᱠᱚᱢ ᱠᱚ ᱠᱚᱨᱟᱣ ᱤᱫᱤᱭᱮᱫᱟ ᱟᱫᱚ ᱱᱚᱣᱟ ᱠᱚᱫᱚ ᱦᱳᱭᱳᱜᱼᱟ ᱢᱮᱱᱛᱮ ᱫᱚ ᱤᱧ ᱫᱚ ᱚᱱᱠᱟ ᱫᱚ ᱵᱟᱹᱧ ᱢᱚᱱᱮᱭᱮᱫᱟ ᱟᱵᱚᱣᱟᱜ ᱢᱤᱫᱴᱟᱝ ᱱᱚᱣᱟ ᱠᱚ ᱥᱟᱹᱨᱤᱜᱮ ᱢᱤᱫᱴᱟᱝ ᱥᱟᱹᱨᱤ ᱠᱟᱛᱷᱟ ᱢᱮᱱᱛᱮᱫᱚ ᱱᱚᱣᱟ ᱠᱚ ᱟᱵᱚᱣᱟᱜ ᱢᱤᱫᱴᱟᱝ ᱟᱹᱰᱤ ᱮᱴᱠ ᱮᱴᱟᱜ ᱡᱟᱭᱜᱟ ᱨᱮ ᱪᱟᱞᱟᱣ ᱠᱟᱛᱮᱜ ᱛᱤᱸᱜᱩ ᱛᱟᱦᱮᱱᱟ ᱠᱷᱟᱱ
ᱟᱫᱚ ᱱᱚᱣᱟ ᱫᱚ ᱵᱟᱝᱢᱟ ᱱᱚᱠᱟᱢ ᱢᱮᱱᱟ ᱡᱮ ᱡᱩᱜᱽ ᱥᱟᱶᱛᱮ ᱵᱚᱫᱚᱞ ᱞᱟᱹᱠᱛᱤ ᱠᱟᱱᱟ ᱜᱮ ᱢᱮᱱᱠᱷᱟᱱ ᱟᱫᱚ ᱚᱱᱟ ᱠᱚᱦᱚᱸ ᱵᱚᱫᱚᱞ ᱪᱟᱞᱟᱜ ᱜᱮᱭᱟ ᱱᱚᱣᱟ ᱜᱮ ᱤᱭᱟᱹ ᱥᱤᱥᱴᱮᱢ ᱫᱚ᱾ ᱟᱫᱚ ᱥᱮ ᱪᱮᱫ ᱮᱢ ᱢᱮᱱᱟ ᱠᱷᱟᱡ ᱤᱱᱟᱹᱜᱮ ᱦᱳᱭᱳᱜ ᱠᱟᱱᱟ ᱠᱟᱛᱷᱟ ᱫᱚ
ᱤᱧᱫᱩᱧ ᱢᱮᱱᱟᱭᱟ ᱵᱚᱫ ᱟᱢ ᱫᱚ ᱵᱚᱫᱚᱞᱚᱜ ᱢᱮ ᱟᱢᱟᱜ ᱥᱚᱥᱠᱨᱤᱛ ᱫᱚ ᱟᱞᱩᱢ ᱵᱚᱫᱚᱞᱟ᱾ ᱟᱢᱟᱜ ᱳᱭᱛᱤᱡᱚ ᱟᱞᱚᱢ ᱵᱚᱫᱚᱞᱟ ᱥᱮᱪᱮᱫ ᱟᱢᱟᱜ ᱡᱟᱦᱟᱸ ᱠᱟᱱᱟ᱾ ᱦᱮᱸ ᱡᱟᱦᱟᱸ ᱫᱷᱚᱨᱢᱚ ᱠᱟᱱ ᱛᱟᱢᱟ ᱚᱱᱟ ᱫᱚ ᱟᱞᱚᱢ ᱵᱟᱹᱜᱤ ᱵᱚᱫᱚᱞᱟ ᱟᱢ ᱫᱚ ᱵᱚᱫᱚᱞ ᱤᱫᱤᱭ ᱢᱮ ᱟᱢ ᱵᱚᱫᱚᱞᱚᱜ ᱢᱮ᱾
ᱦᱳᱭ
ᱟᱢ ᱱᱤᱛᱚᱜ ᱢᱮᱱᱟᱢᱟ ᱟᱲᱟᱜ ᱛᱮᱜᱮ ᱫᱟᱜ ᱢᱟᱹᱲᱤᱢ ᱡᱚᱢ ᱮᱫᱟ ᱟᱢ ᱛᱚᱠᱷᱚᱱ ᱡᱤᱞ ᱩᱛᱩ ᱫᱟᱠᱟ ᱡᱚᱢ ᱢᱮ᱾ ᱡᱮ ᱟᱢᱫᱚ ᱥᱟᱱᱛᱟᱲ ᱠᱟᱱᱟᱢ ᱚᱱᱟ ᱫᱚ ᱟᱞᱚᱢ ᱦᱤᱲᱤᱧᱟ ᱥᱮ ᱪᱮᱫ ᱞᱮᱠᱟ?
ᱦᱳᱭ ᱦᱳᱭ ᱮᱠᱫᱚᱢ ᱚᱱᱟ ᱦᱚᱸ ᱥᱟᱹᱨᱤ ᱠᱟᱛᱷᱟ ᱜᱮ ᱠᱟᱱ ᱜᱮᱭᱟ ᱟᱫᱚ ᱟᱫᱚ ᱠᱚ ᱦᱚᱜᱼᱚᱭ ᱠᱚ ᱞᱟᱡᱟᱜ ᱠᱟᱱᱟ ᱟᱨᱠᱤ ᱦᱚᱜᱚᱱ ᱱᱚᱝᱠᱟᱱ ᱠᱟᱛᱷᱟ ᱟᱨᱠᱤ
ᱦᱮᱸ
ᱟᱫᱚ ᱟᱫᱚ ᱚᱱᱟ ᱞᱟᱡᱟᱣ